ᱜᱮ ᱡᱚᱦᱟᱨ ᱜᱮ
ᱡᱚᱦᱟᱨ ᱜᱮ ᱡᱚᱦᱟᱨ ᱜᱮ ᱟᱨ ᱱᱤᱭᱟᱹ ᱵᱟᱨ ᱥᱤᱧ ᱟᱹᱰᱤ ᱟᱭᱢᱟ ᱥᱤᱛᱩᱝ ᱠᱟᱱᱟ ᱜᱚᱢᱠᱮ ᱦᱚᱲᱢᱚ ᱠᱚᱢᱟ ᱚᱡᱚᱨ ᱡᱷᱚᱵᱚᱨ ᱩᱫᱽᱜᱟᱹᱨ ᱫᱟᱜ ᱛᱮ
ᱦᱮᱸ ᱜᱚᱢᱠᱮ ᱱᱮᱛᱟᱨᱟᱜ ᱩᱫᱽᱜᱟᱹᱨ ᱫᱚ ᱞᱟᱦᱟ ᱛᱮᱭᱟᱜ ᱩᱫᱽᱜᱟᱹᱨ ᱢᱟ ᱴᱷᱤᱠ ᱴᱷᱟᱠ ᱵᱩᱡᱷᱟᱹᱜ ᱠᱟᱱ ᱛᱟᱦᱮᱱᱟ ᱢᱟᱱᱮ ᱵᱩᱞᱩᱝ ᱫᱟᱜ ᱞᱮᱠᱟ ᱵᱩᱡᱷᱟᱹᱜ ᱠᱟᱱ ᱛᱟᱦᱮᱱᱟ ᱴᱷᱤᱠ ᱫᱚ ᱴᱷᱤᱠ ᱵᱩᱡᱷᱟᱹᱜ-ᱟ ᱱᱟᱜ ᱱᱮᱛᱟᱨᱟᱜ ᱩᱫᱽᱜᱟᱹᱨ ᱢᱟ ᱮᱠᱫᱚᱢ ᱢᱟᱱᱮ ᱚᱱᱟ ᱢᱩᱦᱩᱜ ᱢᱩᱦᱩᱜ ᱵᱟᱝ ᱵᱩᱡᱷᱟᱹᱜᱼᱟ ᱜᱚᱝᱠᱮ ᱮᱠᱫᱚᱢ ᱟᱹᱰᱤ ᱞᱮᱴᱷᱮ ᱞᱮᱴᱷᱮ ᱩᱫᱽᱜᱟᱹᱨ ᱠᱟᱱᱟ ᱱᱮᱛᱟᱨ ᱫᱚ ᱜᱚᱝᱠᱮ
ᱦᱚᱜ-ᱚᱸ ᱟᱨ ᱞᱟᱦᱟ ᱛᱮᱫᱚ ᱛᱟᱦᱮᱱ ᱫᱟᱨᱮ ᱩᱢᱩᱞ ᱠᱚᱨᱮ ᱵᱚᱱ ᱩᱢᱩᱞ ᱵᱟᱲᱟᱜ ᱠᱟᱱᱟ ᱱᱤᱛᱚᱜ ᱵᱟᱡᱟᱨ ᱱᱟᱜᱟᱨ ᱨᱮᱢᱟ ᱜᱚᱢᱠᱮ ᱚᱱ ᱚᱱᱠᱟ ᱢᱟ ᱵᱟᱹᱱᱩᱜᱼᱟ ᱟᱨ ᱱᱤᱛᱚᱜ ᱫᱟᱜ ᱵᱚᱱ ᱯᱟᱱᱛᱮ ᱵᱟᱲᱟᱭᱮᱫ ᱨᱮᱦᱚᱸ ᱱᱚᱸᱰᱮ ᱵᱟᱪᱟᱱ ᱱᱟᱜᱟᱨ ᱨᱮᱫᱚ ᱚᱠᱟ ᱫᱟᱜ ᱱᱚᱣᱟ ᱠᱷᱟᱹᱞᱤ ᱠᱟᱰᱟᱭ ᱡᱚᱨᱮᱭᱟ ᱠᱮᱫ ᱞᱮᱠ ᱠᱟ ᱫᱟᱜ ᱫᱟᱜ ᱦᱤᱡᱩᱜ ᱠᱟᱱᱟ ᱱᱚᱣᱟ ᱠᱟᱹᱡ ᱠᱟᱹᱡ ᱛᱤᱱᱟᱹᱜ ᱵᱤᱱ ᱫᱩᱞᱩᱜᱼᱟ ᱫᱩᱞ ᱛᱮᱦᱚᱸ
ᱦᱮᱸ ᱚᱱᱟ ᱢᱟ ᱴᱷᱤᱠᱟᱹ ᱜᱮᱵᱤᱱ ᱞᱟᱹᱭᱮᱫ ᱟᱨ ᱥᱟᱹᱨᱤᱜᱮ ᱱᱚᱣᱟ ᱩᱫᱽᱜᱟᱹᱨ ᱦᱚᱸ ᱩᱫᱽᱜᱟᱹᱨ ᱠᱟᱱᱟ ᱥᱮ ᱜᱚᱝᱠᱮ ᱟᱫᱚ ᱫᱟᱜ ᱠᱚᱦᱚᱸ ᱠᱷᱟᱨᱟᱯ ᱪᱟᱵᱟᱣ ᱠᱟᱱᱟ ᱚᱠᱟ ᱜᱷᱚᱲᱤ ᱫᱚ ᱫᱟᱜ ᱮᱫᱟᱭ ᱚᱠᱟ ᱜᱷᱟᱹᱲᱤ ᱫᱚ ᱵᱟᱭ ᱫᱟᱜ ᱮᱫᱟ ᱟᱫᱚ ᱚᱱᱮ ᱯᱩᱠᱷᱨᱤ ᱠᱚᱨᱮ ᱵᱮᱱ ᱩᱢᱩᱜ ᱟᱥᱮ ᱟᱛᱳ ᱚᱲᱟᱜ ᱠᱚᱨᱮ ᱦᱚᱸ ᱟᱫᱚ ᱚᱱᱮ ᱚᱱᱟ ᱵᱟᱵᱟᱛ ᱦᱚᱸ ᱵᱟᱵᱟᱛᱟ ᱟᱫᱚ ᱢᱮᱱᱫᱟᱞᱤᱧ ᱵᱟᱵᱟᱛᱟ ᱱᱚᱣᱟ ᱩᱫᱽᱜᱟᱹᱨ ᱛᱮ ᱩᱢ ᱠᱟᱛᱮᱫ ᱨᱮᱦᱚᱸ ᱵᱟᱵᱟᱫ ᱵᱤᱱᱟ ᱟᱨ ᱱᱚᱣᱟ ᱤᱭᱟᱹ ᱠᱟᱛᱮ ᱦᱚᱸ ᱢᱟᱱᱮ ᱵᱟᱵᱮᱱ ᱩᱢᱩᱜ ᱨᱮᱦᱚᱸ ᱵᱟᱵᱟᱫ ᱵᱤᱱᱟ ᱟᱫᱚ ᱱᱚᱜᱼᱚ ᱱᱚᱝᱠᱟ ᱚᱵᱚᱥᱛᱟ ᱦᱩᱭᱠᱟᱱᱟ ᱜᱚᱝᱠᱮ ᱱᱚᱣᱟ ᱥᱤᱛᱩᱝ ᱫᱤᱱ ᱢᱟ
ᱦᱚᱸ ᱜᱚᱝᱠᱮ ᱟᱹᱞᱤᱧ ᱦᱚᱸ ᱚᱱᱟᱞᱤᱧ ᱢᱚᱱᱮ ᱜᱚᱫᱟ ᱚᱠᱟ ᱡᱚᱦᱚᱜ ᱪᱚᱝ ᱟᱹᱰᱤ ᱵᱟᱹᱲᱛᱤ ᱵᱟᱵᱟᱛᱟ ᱚᱱᱟ ᱥᱩᱠᱨᱤ ᱠᱚᱠᱚ ᱜᱟᱥᱟᱣ ᱟᱹᱵᱤᱱ ᱧᱮᱞ ᱟᱠᱟᱫ ᱠᱚᱜᱮᱭᱟ ᱪᱮ ᱦᱟᱱᱟ ᱫᱟᱨᱮ ᱠᱚᱨᱮ ᱤᱭᱟᱹ ᱠᱚ ᱠᱚᱨᱮ ᱚᱱᱠᱟ ᱟᱹᱞᱤᱧ ᱦᱚᱸ ᱜᱟᱥᱟᱣ ᱥᱟᱱᱟ ᱜᱚᱫ ᱞᱤᱧᱟ᱾
ᱟᱫᱚ ᱥᱟᱹᱨᱤᱜᱮ ᱟᱫᱚ ᱪᱮᱫ ᱞᱮᱠᱟ ᱵᱮᱱ ᱜᱷᱟᱥᱟᱜᱼᱟ ᱩᱱᱠᱩ ᱰᱟᱝᱨᱟ ᱵᱟᱝᱼᱼ ᱯᱟᱨᱠᱚᱢ ᱨᱮ ᱚᱱᱟ ᱞᱟᱛᱟᱨ ᱨᱮ ᱯᱟᱨᱠᱚᱢ ᱛᱟᱦᱮᱱᱟ ᱵᱟᱝ ᱞᱟᱛᱟᱨ ᱜᱤᱛᱤᱡ ᱠᱚᱜᱼᱟ ᱵᱮᱱᱼᱼ ᱩᱱ ᱜᱷᱟᱹᱲᱤᱡ ᱚᱱᱟ ᱥᱤᱢ ᱤᱭᱟᱹ ᱵᱟᱵᱮᱱ ᱵᱮᱨᱮᱫ ᱠᱚᱜᱼᱼ
ᱦᱳᱭ ᱢᱮᱨᱚᱢ ᱠᱚ ᱡᱟᱦᱟᱸ ᱟᱹᱪᱩᱨ ᱵᱟᱲᱟᱜ ᱟᱠᱚ, ᱚᱱᱟ ᱟᱹᱵᱤᱱ ᱵᱤᱱ ᱜᱩᱲᱫᱟᱹᱣ ᱠᱚᱣᱟ ᱩᱱᱠᱩ ᱞᱟᱛᱟᱨ ᱠᱷᱚᱱᱟᱜ ᱠᱚ ᱜᱟᱥᱟᱣ ᱵᱟᱲᱟᱜᱼᱟ᱾ ᱟᱫᱚ ᱪᱮᱛᱟᱱ ᱦᱟᱱᱛᱮ ᱟᱠᱚ ᱱᱟᱛᱮᱜ ᱟᱠᱚ
ᱦᱳᱭ ᱜᱚᱝᱠᱮ ᱚᱱᱠᱟ ᱛᱚ ᱚᱱᱠᱟ ᱞᱮᱠᱟᱜᱮ ᱚᱱᱠᱟ ᱵᱟᱵᱮᱱ ᱟᱹᱭᱠᱟᱹᱣ ᱵᱟᱲᱟ ᱢᱟᱱᱮ ᱵᱟᱝᱠᱷᱟᱱ ᱫᱚ ᱢᱤᱫ ᱠᱟᱴᱮᱡ ᱱᱚᱣᱟ ᱵᱷᱤᱛ ᱨᱮ ᱵᱟᱠᱷᱟᱡ ᱢᱤᱫ ᱠᱟᱴᱤᱡ ᱞᱤᱧ ᱢᱟᱱᱮ ᱛᱤᱸᱜᱩ ᱫᱩᱲᱩᱵ ᱠᱟᱛᱮᱜ ᱞᱤᱧ ᱜᱷᱟᱥᱟᱣ ᱧᱚᱜᱚᱜᱼᱟ ᱢᱮᱱᱛᱮᱼᱼ
ᱦᱮᱸ ᱚᱱᱠᱟ ᱟᱹᱞᱤᱧ ᱦᱚᱞᱤᱧ ᱢᱚᱱᱮ ᱜᱚᱫ ᱜᱮᱭᱟ᱾ ᱟᱫᱚ ᱜᱤᱫᱽᱨᱟᱹ ᱠᱚ ᱦᱚᱦᱚ ᱵᱟᱲᱟ ᱟᱛᱮᱫ ᱞᱤᱧ ᱜᱟᱹᱫᱩᱨ ᱵᱟᱲᱟ ᱦᱚᱪᱚ ᱠᱚᱣᱟ ᱩᱱᱠᱩ ᱦᱚᱸᱠᱚ ᱵᱟᱝ ᱟᱜ-ᱟ᱾ ᱪᱚᱠᱞᱮᱴ ᱥᱟᱱᱟᱜ ᱢᱮᱫᱴᱮᱫ ᱪᱩᱯᱩᱫ ᱟᱭ ᱢᱮ ᱟᱡᱮ ᱜᱤᱫᱽᱨᱟᱹᱭ ᱥᱚᱡᱷᱮᱜ-ᱟ᱾ ᱚᱱᱮ ᱚᱱᱠᱟᱛᱮ ᱟᱹᱞᱤᱧ ᱤᱭᱟᱹ ᱞᱤᱧ ᱜᱟᱹᱫᱩᱨ ᱵᱟᱲᱟ ᱧᱚᱜ ᱦᱚᱪᱚ ᱠᱚᱣᱟ᱾ ᱵᱟᱝᱠᱷᱟᱱ ᱱᱚᱠᱟ ᱚᱠᱟ ᱵᱮᱲᱟ ᱪᱚᱝ ᱚᱱᱟ ᱠᱟᱲᱮᱡ ᱢᱮᱴᱟᱱ ᱞᱤᱧ ᱥᱟᱵ ᱠᱟᱜ ᱦᱟᱸᱰᱮ ᱞᱤᱧ ᱦᱚᱴᱚᱨᱚᱜᱼᱟ ᱱᱟᱸᱰᱮ ᱞᱤᱧ ᱦᱚᱴᱚᱨᱚᱜᱼᱟ ᱵᱮᱥ ᱪᱮᱨᱦᱟ ᱡᱟᱦᱟᱸ ᱨᱮ ᱵᱟᱵᱟᱫ ᱮᱫ ᱞᱤᱧᱟ ᱚᱸᱰᱮ ᱜᱮ ᱵᱟᱹᱞᱤᱧ ᱦᱚᱴᱚᱨ ᱧᱟᱢᱟ᱾
ᱟᱹᱞᱤᱧ ᱢᱟ ᱜᱚᱝ ᱠᱮ ᱱᱚᱣᱟ ᱢᱟ ᱥᱟᱹᱨᱤᱜᱮ ᱱᱚᱣᱟ ᱡᱟᱦᱟᱸ ᱵᱤᱱ ᱞᱟᱹᱭᱮᱫᱼᱟ ᱱᱮᱝᱠᱟ ᱜᱟᱫᱩᱨᱼᱼ ᱠᱚᱫᱚ ᱦᱩᱭᱩᱜ ᱛᱟᱵᱮᱱ ᱜᱮ ᱚᱱᱟ ᱥᱤᱛᱩᱝ ᱫᱤᱱ ᱠᱟᱱᱟ ᱥᱮ᱾ ᱟᱹᱞᱤᱧ ᱫᱚ ᱱᱩᱠᱩ ᱞᱤᱧ ᱧᱮᱞ ᱵᱟᱲᱟ ᱠᱚ ᱩᱱᱠᱩ ᱱᱟᱹᱠᱤᱡ ᱵᱟᱲᱟᱜ ᱟᱠᱚ ᱥᱮ ᱡᱟᱦᱟᱸᱭ ᱤᱱᱠᱟ ᱡᱟᱦᱟᱸᱭ ᱜᱮ ᱢᱟᱱᱮ ᱟ ᱵᱟᱵᱟ ᱦᱚᱲᱼᱼ ᱥᱮ ᱛᱤᱨᱞᱟᱹ ᱦᱚᱲ ᱜᱮ ᱡᱟᱦᱟᱸᱭ ᱜᱮ ᱟᱫᱚ ᱚᱱᱟ ᱡᱟᱦᱟᱸ ᱱᱟᱹᱠᱤ ᱛᱮᱠᱚ ᱱᱟᱹᱠᱤᱡᱚᱜ ᱠᱟᱱᱟ ᱥᱮᱼᱼ ᱟᱫᱚ ᱚᱱᱟ ᱠᱚᱛᱮ ᱞᱤᱧ ᱧᱮᱞ ᱠᱚᱣᱟ ᱚᱱᱟ ᱡᱮᱞᱮᱝ ᱧᱚᱜ ᱱᱟᱹᱠᱤᱡ ᱛᱟᱦᱮᱱᱟ ᱟᱫᱚ ᱚᱱᱟ ᱛᱮᱜᱮ ᱠᱚ ᱤᱭᱟᱹ ᱵᱟᱲᱟᱜᱼᱟ ᱟᱫᱚ ᱚᱱᱟ ᱱᱟᱹᱠ- ᱱᱟᱠᱤᱡᱽ ᱨᱮᱭᱟᱜᱮ ᱵᱟᱨᱭᱟ ᱯᱷᱟᱭᱫᱟ ᱞᱤᱧ ᱧᱮᱞ ᱠᱮᱜᱼᱟ ᱢᱤᱫᱴᱮᱡ ᱫᱚ ᱵᱚᱦᱚᱜ ᱠᱚ ᱦᱚᱨᱟᱥᱮᱭᱟᱼᱼ ᱟᱨ ᱚᱱᱟ ᱠᱚᱛᱮ ᱠᱚ ᱦᱚᱴᱠᱚᱨᱚᱜᱼᱟ᱾ ᱟᱨ ᱚᱠᱟ ᱠᱚᱨᱮ ᱫᱚ ᱚᱱᱟ ᱠᱟᱰᱮᱡ ᱚᱱᱟ ᱡᱷᱩᱨᱤ ᱥᱟᱦᱟᱱ ᱠᱚ ᱧᱟᱢᱟ ᱦᱮᱸ ᱟᱨ ᱚᱱᱟ ᱠᱚᱛᱮ ᱜᱮ ᱫᱮᱭᱟ ᱠᱚᱫᱚ ᱠᱚ ᱦᱚᱴᱠᱚᱨ ᱵᱟᱲᱟᱜᱼᱟ᱾ ᱱᱚᱣᱟ ᱩᱫᱽᱜᱟᱹᱨ ᱠᱟᱱᱟ ᱚᱱᱟᱛᱮ
ᱦᱮᱸ ᱚᱱᱮ ᱚᱱᱟ ᱯᱩᱥᱨᱤ ᱠᱚ ᱚᱰᱳᱚᱠ ᱠᱚᱜᱼᱟ ᱟᱹᱰᱤ ᱵᱟᱹᱲᱤᱡ ᱟᱹᱭᱠᱟᱹᱣᱼᱟ ᱱᱟᱥᱮᱱᱟᱜᱼᱼ ᱫᱮᱭᱟ ᱫᱷᱟᱹᱨᱤᱡ ᱦᱚᱸ ᱵᱟᱹᱵᱤᱱ ᱪᱟᱯᱩ ᱥᱮᱴᱮᱨᱟ ᱛᱤ ᱛᱮᱦᱚᱸᱼᱼ ᱚᱱᱟᱛᱮ ᱡᱟᱦᱟᱱᱟᱜ ᱜᱮᱼᱼ ᱚᱱᱟ ᱡᱷᱩᱨᱤ ᱠᱟᱰᱮᱡ ᱠᱚ ᱥᱟᱵ ᱟᱛᱮᱫ ᱚᱱᱟ ᱠᱚᱨᱮ ᱦᱚᱴᱚᱨ ᱵᱟᱲᱟᱜ ᱟᱹᱵᱤᱱ ᱟᱨ ᱵᱟᱝᱠᱷᱟᱱ ᱚᱱᱠᱟ ᱵᱟᱹᱵᱤᱱ ᱫᱟᱲᱮᱭᱟᱜ ᱠᱷᱟᱱ ᱜᱷᱟᱟᱥᱟᱣ ᱥᱟᱦᱟᱱᱟ ᱟᱢ ᱩᱛᱟᱹᱨᱟ ᱠᱷᱟᱹᱞᱤ ᱟᱵᱚᱣᱟᱜ ᱢᱟ ᱵᱟᱭ ᱡᱩᱛᱟᱹᱜᱼᱟᱼᱼ ᱯᱟᱨᱠᱚᱢ ᱨᱮᱦᱚᱸ ᱵᱟᱹᱵᱤᱱ ᱜᱟᱥᱟᱣ ᱫᱟᱲᱮᱭᱟᱜᱼᱟ ᱪᱮ ᱫᱟᱨᱮ ᱨᱮᱦᱚᱸ ᱵᱟᱹᱵᱤᱱ ᱜᱟᱥᱟᱣ ᱫᱟᱲᱮᱭᱟᱜᱼᱟ᱾ ᱟᱵᱚᱣᱟᱜ ᱦᱚᱲᱢᱚ ᱜᱮ ᱰᱟᱹᱝᱨᱤ ᱠᱟᱰᱟ ᱞᱮᱠᱟ ᱵᱟᱭ ᱵᱮᱱᱟᱣ ᱞᱟᱜᱼᱟ ᱡᱟᱦᱟᱸ ᱞᱮᱠᱟ ᱦᱩᱱᱟᱹᱝ ᱵᱚᱱ ᱜᱟᱥᱟᱣ ᱵᱚᱱ ᱫᱟᱲᱮᱭᱟᱜᱼᱟ,
ᱥᱟᱹᱨᱤ ᱜᱚᱢᱠᱮ ᱟᱵᱚ ᱦᱚᱸ ᱢᱟᱱᱣᱟ ᱤᱥᱟᱹᱭ ᱵᱮᱱᱟᱣ ᱟᱠᱟᱫ ᱵᱚᱱᱟ ᱜᱤᱛᱤᱞ ᱨᱮᱵᱮᱱ ᱮᱱᱮᱡᱼᱟ ᱠᱷᱟᱱ ᱚᱸᱮ ᱦᱚᱸ ᱥᱤᱸᱠᱤᱡ ᱵᱮᱱᱟ ᱟᱨ ᱱᱟᱥᱮ ᱦᱚᱸ ᱚᱱᱟ ᱫᱟᱨᱮ ᱤᱭᱟᱹ ᱠᱚᱨᱮ ᱩᱢᱩᱞ ᱠᱚᱨᱮ ᱦᱚᱸ ᱵᱮᱱ ᱩᱢᱩᱞᱚᱜᱼᱟ ᱛᱚ ᱟᱠᱟᱥ ᱥᱮᱫ ᱠᱷᱚᱱ ᱪ ᱦᱚᱸ ᱮᱛᱠᱮᱴ ᱟᱠᱟ ᱪᱚᱝ ᱟᱞ ᱠᱩᱥᱤ ᱦᱟᱸᱜ ᱦᱮᱡ ᱟᱵᱮᱱ ᱚᱱᱟ ᱛᱮᱦᱚᱸ ᱵᱟᱵᱟᱛ ᱵᱮᱱᱟ᱾ ᱱᱚᱜᱼᱚ ᱱᱚᱝᱠᱟ ᱚᱵᱚᱥᱛᱟ ᱦᱚᱸ ᱦᱩᱭ ᱫᱟᱲᱮᱭᱟᱜ ᱠᱟᱱᱟ ᱜᱚᱝᱠᱮ ᱪᱮᱫ ᱞᱤᱧ ᱞᱟᱹᱭᱟᱵᱮᱱᱟ,
ᱦᱮᱸ ᱜᱚᱢᱠᱮ ᱟᱹᱵᱤᱱ ᱚᱱᱟ ᱢᱟᱰᱟ ᱠᱚ ᱦᱩᱲᱩ ᱠᱚᱵᱤᱱ ᱢᱟᱰᱟ ᱟᱠᱟᱫ ᱜᱮᱫᱚᱼᱼ ᱚᱱᱟ ᱠᱚ ᱡᱟᱦᱟᱸ ᱡᱚᱠᱷᱚᱡ ᱩᱰᱟᱹᱣᱼᱟ ᱟᱨ ᱵᱟᱝᱠᱷᱟᱱ ᱱᱚᱣᱟ ᱱᱟᱦᱜ ᱤᱭᱟᱹ ᱠᱚ ᱦᱩᱲᱩ ᱵᱟᱹᱭᱥᱟᱹᱣ ᱵᱟᱫᱷᱟ ᱨᱮ ᱵᱟᱹᱭᱥᱟᱹᱣ ᱡᱚᱠᱷᱚᱡ ᱚᱱᱟ ᱠᱚ ᱡᱚᱠᱷᱚᱡ ᱠᱚ ᱡᱟᱦᱟᱸ ᱦᱩᱲᱩ ᱵᱤᱸᱰᱟᱹ ᱠᱚᱛᱮ ᱱᱟᱦᱟᱜ ᱚᱱᱟ ᱤᱭᱟᱹ ᱥᱟᱹᱲᱤ ᱠᱚᱛᱮ ᱡᱟᱦᱟᱸ ᱞᱮᱠᱟ ᱵᱟᱭ ᱤᱭᱟᱹ ᱟ ᱥᱮᱼᱼ ᱥᱟᱭᱜᱟᱛ ᱜᱮᱭᱟ ᱚᱱᱟ ᱱᱟᱜ ᱛᱤᱨᱮ ᱵᱟᱡᱟᱣᱚᱜᱼᱟ ᱡᱟᱸᱜᱟ ᱨᱮ ᱵᱟᱡᱟᱣᱟᱜᱼᱟ, ᱵᱟᱠᱷᱟᱱ ᱦᱚᱲᱢᱚ ᱨᱮ ᱵᱟᱡᱟᱜᱼᱟ ᱠᱚᱢ ᱚᱱᱟ ᱨᱟᱜᱟᱣ ᱛᱮ ᱪᱮᱫ ᱞᱮᱠᱟ ᱵᱟᱭ ᱟᱹᱭᱠᱟᱹᱣᱼᱟ ᱟᱹᱰᱤ ᱥᱤᱠᱤᱲ ᱜᱮ, ᱚᱱᱮ ᱚᱱᱟ ᱠᱚ ᱟᱹᱰᱤ ᱠᱚᱥᱴᱚ ᱞᱤᱧ ᱟᱹᱭᱠᱟᱹᱣᱟ ᱟᱹᱞᱤᱧ ᱢᱟ᱾
ᱦᱮᱸ ᱜᱚᱝᱠᱮ ᱚᱱᱟ ᱦᱚᱸ ᱟᱨ ᱡᱮᱭᱥᱮ ᱱᱚᱣᱟ ᱦᱚᱸ ᱢᱮᱱ ᱫᱚ ᱦᱩᱭᱩᱜ ᱠᱟᱱᱟ ᱡᱮᱭᱥᱮ ᱠᱤᱨ ᱠᱮᱴ ᱠᱚ ᱠᱷᱮᱞᱳᱜ ᱵᱚ ᱪᱟᱞᱟᱜᱼᱟ ᱵᱟᱝ᱾ ᱠᱤᱨᱠᱮᱴ ᱠᱚ, ᱯᱷᱩᱴᱵᱚᱞ ᱠᱚ ᱠᱷᱮᱞ ᱵᱟᱲᱟ ᱜᱚᱲᱤ ᱦᱚᱸ᱾ ᱩᱱ ᱜᱷᱩᱲᱤ ᱦᱚᱸ ᱚᱱᱮ ᱱᱚᱝᱠᱟ ᱦᱚᱸ ᱚᱵᱚᱥᱛᱛᱟ ᱦᱩᱭ ᱟᱠᱟᱱᱟ, ᱠᱤᱨᱠᱮᱴ ᱠᱚᱵᱮᱱ ᱠᱷᱮᱞᱳᱜᱼᱟ? ᱟᱫᱚ ᱱᱤᱝᱠᱟᱹ ᱵᱮᱴᱥ ᱢᱮᱱ ᱵᱮᱱ ᱛᱟᱦᱮᱱᱟ᱾ ᱟᱫᱚ ᱠᱷᱮᱞᱳᱜ ᱜᱷᱩᱲᱤ ᱠᱷᱟᱱ ᱫᱚᱵᱮᱱ ᱢᱮᱱᱟ ᱵᱮᱴ ᱞᱤᱧ ᱥᱟᱵᱟ ᱥᱮ ᱟᱹᱞᱤᱧ ᱜᱮᱞᱤᱧ ᱜᱟᱫᱩᱨᱚᱜᱼᱟ ᱟᱨ ᱵᱟᱲᱟᱭᱮᱜ ᱜᱮᱭᱟ ᱵᱮᱱ ᱟᱵᱚ ᱮᱸᱻ ᱠᱚᱲᱟ ᱜᱤᱫᱽᱨᱟᱹ ᱠᱚᱫᱚ ᱜᱟᱫᱩᱨᱚᱜ ᱟᱵᱚᱱ ᱠᱷᱟᱱ ᱫᱚ ᱚᱠᱟ ᱠᱚᱨᱮᱪᱚᱢ ᱜᱟᱫᱩᱨᱚᱜ ᱥᱟᱱᱟ ᱵᱮᱱᱟ ᱵᱟᱲᱟᱭ ᱜᱮᱭᱟ ᱵᱮᱱ, ᱚᱱᱟᱛᱮ ᱟᱫᱚ ᱱᱚᱜᱼᱚ ᱱᱚᱝᱠᱟ ᱦᱚᱸ ᱥᱤᱪᱩᱭᱮᱥᱚᱱ ᱦᱚᱸ ᱦᱩᱭ ᱠᱟᱱᱟ ᱢᱟᱱᱮ ᱦᱟᱱᱛᱮ ᱱᱟᱛᱮ ᱠᱚ ᱠᱚᱭᱚᱜ ᱠᱟᱵᱤᱱᱟ ᱠᱚ ᱟᱨ ᱟᱵᱮᱱ ᱫᱚ ᱠᱟᱹᱵᱷᱤ ᱛᱟᱭᱚᱢ ᱥᱮᱫ ᱵᱮᱱ ᱜᱟᱫᱩᱨᱚᱜᱼᱟ, ᱠᱟᱹᱵᱷᱤ ᱞᱟᱦᱟ ᱥᱮᱫ ᱵᱮᱱ ᱜᱟᱫᱩᱨᱚᱜᱼᱟ᱾ ᱱᱚᱜᱼᱚ ᱱᱚᱝᱠᱟ ᱚᱵᱚᱥᱛᱛᱟ ᱢᱮᱱᱟᱜᱼᱟ ᱱᱚᱣᱟ ᱥᱤᱛᱩᱝ ᱫᱤᱱ ᱨᱮᱭᱟᱜ, ᱟᱨ ᱡᱩᱫᱤ ᱰᱷᱮᱨ ᱠᱩᱴᱩ ᱵᱮᱱ ᱛᱟᱦᱮᱸᱱᱟ ᱢᱮᱱᱠᱷᱟᱱ ᱮᱠᱫᱚᱢ ᱢᱮᱛᱟ ᱵᱮᱱ ᱫᱮᱭᱟ ᱮᱠᱫᱚᱢ ᱯᱟᱲᱟᱜᱚᱜ ᱞᱮᱠᱟ ᱵᱮᱱ ᱵᱩᱡᱷᱟᱹᱣᱟ᱾ ᱚᱱᱠᱟ ᱥᱤᱛᱩᱝ ᱵᱮᱱᱟ, ᱱᱚᱜᱼᱚ ᱱᱚᱝᱠᱟ ᱛᱮᱦᱚᱸ ᱵᱟᱵᱮᱱ ᱥᱟᱦᱟᱣᱟ᱾ ᱟᱫᱚ ᱱᱚᱜᱼᱚ ᱱᱤᱝᱠᱟ, ᱢᱟᱥᱮ᱾
ᱦᱳᱭ, ᱚᱱᱟ ᱠᱚᱦᱚᱸ ᱵᱟᱭ ᱥᱟᱦᱚᱜ ᱠᱟᱱᱟ᱾ ᱟᱨ ᱱᱚᱝᱠᱟ ᱦᱚᱸ ᱵᱤᱱ ᱢᱮᱱ ᱜᱚᱫᱟ ᱟᱹᱞᱤᱧ ᱫᱚ ᱠᱷᱟᱱ ᱱᱚᱰᱮ ᱠᱚ ᱫᱚ ᱵᱟᱞᱤᱧ ᱛᱟᱦᱮᱱᱟ᱾ ᱰᱟᱹᱝᱨᱤ ᱠᱟᱰᱟ ᱞᱮᱠᱟᱞᱤᱧ ᱡᱚᱵᱮ ᱠᱚᱜᱼᱟᱞᱤᱧ ᱦᱟᱱᱟ ᱫᱟᱜ ᱨᱮᱜᱮ᱾ ᱰᱟᱹᱝᱨᱤ ᱢᱟ ᱩᱱᱟᱹᱜ ᱜᱷᱟᱹᱲᱤᱠ ᱢᱟ ᱵᱟᱠᱚ ᱡᱚᱵᱮᱜᱼᱟ, ᱤᱱᱟᱹ ᱠᱷᱟᱱ ᱠᱟᱰᱟ ᱫᱚ ᱜᱚᱝ ᱠᱮ ᱚᱰᱳᱚᱠ ᱜᱮ ᱵᱟᱹᱵᱤᱱ ᱚᱰᱚᱠ ᱦᱚᱪᱚ ᱫᱟᱲᱮᱭᱟ ᱠᱚᱣᱟ ᱩᱱᱠᱩ ᱢᱤᱫ ᱫᱷᱟᱣ ᱠᱚ ᱡᱚᱵᱮᱭᱟ ᱠᱟᱱ ᱠᱷᱟᱱ, ᱠᱷᱟᱹᱞᱤ ᱞᱟᱦᱟ ᱛᱮᱢᱟ ᱟᱞᱮ ᱨᱮᱱ ᱦᱚᱸ ᱠᱟᱰᱟ ᱠᱚ ᱛᱟᱦᱮᱸᱭᱟ, ᱟᱨ ᱞᱟᱜᱟ ᱚᱰᱳᱠ ᱛᱮ ᱚᱰᱚᱠ ᱡᱟᱠᱮᱱ ᱴᱷᱤᱠ ᱜᱚᱫᱚᱜ ᱟᱹᱵᱤᱱ ᱥᱤᱛᱩᱝ ᱫᱤᱱ ᱫᱚ᱾ ᱟᱹᱵᱤᱱ ᱫᱚ ᱚᱱᱠᱟ ᱵᱤᱱ ᱫᱚᱦᱚ ᱟᱹᱥᱩᱞ ᱵᱟᱲᱟ ᱟᱠᱟᱫ ᱠᱚᱣᱟ ᱥᱮ ᱵᱟᱝᱟ ᱠᱟᱰᱟ ᱠᱚᱫᱚ?
ᱦᱮᱸ ᱜᱚᱝᱠᱮ ᱠᱟᱰᱟ ᱫᱚ ᱫᱟᱫᱟ ᱦᱟᱲᱟᱢᱮ ᱛᱟᱦᱮᱸ ᱞᱮᱱ ᱛᱟᱞᱤᱧᱟ ᱢᱮᱱᱫᱚ ᱟᱹᱞᱤᱧ ᱜᱚᱲᱚᱢ ᱦᱟᱲᱟᱢᱮ ᱛᱟᱦᱮᱸᱜ ᱠᱟᱱᱟ, ᱟᱫᱚ ᱰᱷᱮᱨ ᱯᱟᱹᱦᱤᱞ ᱧᱚᱜ ᱜᱮ, ᱟᱫᱚ ᱚᱱᱟ ᱛᱟᱭᱚᱢ ᱫᱚ ᱟᱞᱮ ᱫᱚ ᱦᱟᱸᱜ ᱰᱟᱝᱨᱟ᱾ ᱟᱫᱚ ᱰᱟᱝᱨᱟ ᱫᱚ ᱱᱟᱦᱟᱜ ᱚᱱᱮ ᱜᱚᱲᱟ ᱨᱮᱠᱚ ᱛᱟᱦᱮᱱᱟ᱾ ᱟᱨ ᱵᱟᱲᱟᱭ ᱜᱮᱭᱟ ᱵᱮᱱ ᱰᱟᱝᱨᱟ ᱴᱷᱮᱡ ᱢᱟ ᱨᱚ ᱠᱚ ᱛᱟᱦᱮᱸᱱ ᱫᱚ ᱜᱚᱝᱠᱮ, ᱟᱫᱚ ᱩᱱᱠᱩ ᱨᱚ ᱟᱨ ᱥᱟᱶᱛᱮ ᱩᱱᱠᱩ ᱩᱨᱩ ᱠᱚᱠᱚ ᱛᱟᱦᱮᱸᱱᱟ ᱵᱟᱝ ᱟᱫᱚ ᱱᱩᱠᱩ ᱥᱟᱶ ᱫᱚ ᱥᱟᱨᱟ ᱜᱷᱟᱹᱲᱤᱡ ᱠᱚ ᱛᱟᱦᱮᱸᱱᱟ ᱟᱫᱚ ᱫᱷᱟᱹᱱᱪᱚ ᱩᱱᱠᱩ ᱫᱚ ᱟᱹᱲᱤᱥᱚᱜ ᱪᱚᱝ ᱠᱚ ᱵᱟᱝ ᱪᱚᱝ, ᱟᱫᱚ ᱩᱱᱠᱩ ᱨᱚ ᱠᱚ ᱪᱤᱞᱤ ᱠᱚᱪᱚᱝ ᱦᱟᱸᱜ ᱛᱮᱨᱚᱝ ᱠᱚ ᱦᱮᱱᱟᱜ ᱠ, ᱞᱩᱛᱤ ᱠᱚ ᱦᱮᱱᱟᱜ ᱠᱚᱣᱟ, ᱩᱱᱠᱩ ᱵᱚᱦᱚᱜ ᱠᱚᱨᱮ ᱜᱮᱠᱚ ᱟᱹᱪᱩᱨ ᱵᱟᱲᱟᱜᱼᱟ ᱟᱨ ᱱᱚᱣᱟ ᱫᱚ ᱚᱱᱟ ᱫᱤᱱ ᱜᱮ, ᱟᱫᱚ ᱩᱱᱠᱩ ᱫᱚ ᱟᱹᱲᱤᱥᱚᱜ ᱪᱚᱜ ᱠᱚ ᱵᱟᱝᱪᱚ ᱱᱚᱝᱠᱟᱱ ᱦᱚᱲ ᱫᱚ ᱫᱚᱢᱮ ᱜᱮ ᱟᱹᱲᱤᱥ ᱵᱮᱱ ᱵᱩᱡᱷᱟᱹᱣᱟ᱾ ᱜᱟᱢᱪᱷᱟ ᱵᱮᱱ ᱦᱩᱨᱞᱟᱹᱭ ᱨᱮᱦᱚᱸ ᱮᱱᱛᱮ ᱨᱮᱦᱚᱸ ᱵᱟᱠᱚ ᱫᱟᱹᱲᱟ, ᱛᱷᱟᱠᱟᱣ ᱨᱮᱵᱮᱱ ᱛᱷᱟᱠᱟᱜᱼᱟ᱾ ᱮᱱᱛᱮ ᱨᱮᱦᱚᱸ ᱮᱠᱫᱚᱢ ᱩᱱᱠᱩ ᱤᱭᱟᱹ ᱪᱤᱞᱤ ᱠᱚ ᱢᱮᱛᱟ ᱠᱚᱣᱟ ᱩᱱᱠᱩ ᱨᱚ ᱠᱚ ᱵᱟᱠᱚ ᱫᱟᱹᱲᱟ ᱢᱮᱱᱠᱷᱟᱱ ᱦᱮᱸ ᱟᱪᱷᱟ ᱦᱮᱸ ᱞᱚᱴᱚᱡ ᱦᱚᱸ, ᱨᱚ ᱦᱚᱸ ᱵᱟᱱᱟᱨ ᱵᱟᱱᱟᱨ ᱜᱮ ᱜᱚᱝᱠᱮ᱾ ᱵᱟᱝ ᱜᱤ ᱠᱚ ᱴᱷᱤᱠᱟ᱾ ᱟᱨ ᱵᱟᱠᱷᱟᱡ ᱫᱚ ᱢᱟᱭᱟᱝ ᱠᱚ ᱡᱚᱢ ᱛᱟᱵᱮᱱᱟ, ᱠᱩᱴᱩ ᱟᱵᱮᱱ ᱠᱷᱟᱡ ᱫᱚ ᱢᱟᱭᱟᱢ ᱠᱚ ᱡᱚᱢ ᱛᱟᱵᱮᱱᱟ᱾ ᱟᱨ ᱟᱹᱭᱩᱵ ᱵᱮᱲᱟ ᱥᱮᱫ ᱜᱚᱝᱠᱮ ᱟᱹᱰᱤ ᱡᱳᱨ ᱥᱤᱛᱩᱢᱟ, ᱟᱨ ᱞᱩᱜᱽᱲᱤᱜ ᱟᱛᱮᱫ ᱫᱚ ᱵᱟᱵᱮᱱ ᱥᱟᱢᱲᱟᱜᱼᱟ᱾ ᱪᱮᱫᱟᱜ ᱥᱮ ᱦᱚᱭᱚᱝ ᱨᱮ ᱛᱟᱦᱮᱱ ᱥᱟᱱᱟ ᱵᱮᱱᱟ ᱥᱮ ᱜᱚᱝᱠᱮ ᱵᱟᱝᱠᱷᱟᱱ ᱫᱚ ᱥᱟᱹᱲᱤᱢ ᱪᱮᱛᱟᱱ ᱨᱮ ᱟᱨ ᱵᱟᱝᱠᱷᱟᱱ ᱫᱚ ᱱᱚᱣᱟ ᱡᱟᱦᱟᱸ ᱚᱱᱠᱟ ᱪᱟᱵᱩ ᱛᱟᱨᱟ ᱵᱟᱠᱚ ᱢᱮᱛᱟᱜᱼᱟ ᱚᱱᱟ ᱠᱚ ᱟᱲᱮ ᱯᱟᱥᱮ ᱨᱮ᱾ ᱟᱫᱚ ᱟᱪᱷᱟ ᱢᱟᱥᱮ ᱞᱟᱹᱭ ᱧᱚᱜᱽ ᱞᱮᱵᱮᱱ ᱦᱟᱸᱜ? ᱚᱱᱮ ᱚᱱᱠᱟ ᱚᱵᱚᱥᱛᱟ ᱦᱩᱭᱩᱜ ᱠᱟᱱᱟ᱾
ᱦᱮᱸ ᱜᱚᱢᱠᱮ ᱱᱚᱜᱼᱚᱭ ᱱᱚᱝᱠᱟ ᱧᱮᱞ ᱵᱤᱱ ᱦᱟᱜ ᱥᱤᱛᱩᱝ ᱫᱤᱱᱢᱟ ᱟᱹᱰᱤ ᱠᱚᱥᱴᱚ ᱜᱮ ᱟᱹᱭᱠᱟᱹᱜ ᱠᱟᱱᱟ᱾ ᱟᱹᱵᱤᱱ ᱵᱤᱱ ᱢᱮᱱᱟ ᱱᱟᱥᱮ ᱥᱩᱭᱩᱲ ᱥᱩᱭᱩᱲᱮ ᱦᱚᱭ ᱜᱚᱫ ᱢᱟ ᱚᱱᱟ ᱦᱚᱸ ᱵᱟᱝᱟ ᱪᱮᱫ ᱪᱚᱭ ᱨᱟᱹᱜᱤ ᱟᱠᱚ ᱪᱟᱸᱫᱳ ᱵᱚᱸᱜᱟ? ᱯᱟᱞᱮ ᱩᱱᱤ ᱵᱟᱹᱧ ᱥᱟᱦᱮᱫᱟᱭ ᱢᱮᱱᱟ ᱛᱷᱤᱨ ᱠᱚᱣᱟᱹᱧ, ᱚᱱᱮ ᱚᱱᱠᱟ ᱦᱚᱭ ᱜᱮ ᱵᱟᱭ ᱦᱚᱳᱭᱟ ᱟᱨ ᱱᱚᱛᱮ ᱩᱫᱽᱜᱟᱹᱨ ᱡᱚᱵᱚᱡ ᱡᱚᱵᱚᱡ ᱵᱟᱨ ᱞᱤᱴᱟᱨ ᱜᱟᱱ ᱫᱟᱜ ᱚᱰᱳᱠᱚᱜ ᱠᱟᱱ ᱞᱮᱠᱟ ᱵᱤᱱ ᱵᱩᱡᱷᱟᱹᱣ ᱜᱚᱫᱟ᱾
ᱟ ᱱᱚᱝᱠᱟ ᱠᱚᱥᱴᱚ ᱫᱚ ᱜᱚᱢᱠᱮ ᱟᱹᱰᱤᱜᱮ ᱠᱚᱥᱴᱚ᱾ ᱱᱤᱝᱠᱟ ᱫᱚ ᱡᱟᱦᱟᱸᱭ ᱥᱟᱶ ᱵᱮᱱ ᱫᱩᱲᱩᱵ ᱟᱥᱮ ᱥᱟᱹᱨᱤᱜᱮ ᱡᱚᱡᱚ ᱜᱮᱵᱮᱱ ᱥᱚᱣᱟ ᱟᱨ ᱚᱱᱠᱟ ᱥᱚ ᱛᱮᱫᱚ ᱥᱟ ᱦᱟᱴᱟᱜ ᱦᱚᱸ ᱵᱟᱝ ᱥᱟᱱᱟ ᱠᱚᱣᱟ ᱜᱚᱝᱠᱮ ᱢᱟᱱ ᱠᱷᱮᱡ ᱪᱚᱞᱚ ᱵᱟᱨ ᱦᱚᱲ ᱦᱮᱱᱟᱜ ᱠᱤᱱᱟ ᱜᱟᱹᱰᱤ ᱨᱮᱼᱼ ᱟᱨ ᱩᱱᱠᱤᱱ ᱥᱟᱞᱟᱜ ᱦᱟᱸᱜ ᱵᱮᱱ ᱫᱩᱲᱩᱵ ᱟᱠᱟᱱᱟ ᱵᱟᱨ ᱦᱚᱲ ᱫᱚ ᱚᱱᱟ ᱛᱟᱞᱟᱨᱮ ᱟᱨᱦᱚᱸ ᱯᱮ ᱦᱚᱲ ᱮᱢᱟᱨᱡᱮᱱᱥᱤ ᱜᱷᱟᱹᱲᱤᱡ ᱟᱫᱚ ᱢᱟᱥᱮ ᱛᱤᱱᱟᱹᱜ ᱟᱹᱲᱤᱥ ᱵᱩᱡᱷᱟᱹᱜᱼᱟ, ᱩᱱᱤ ᱦᱚᱭ ᱛᱚ ᱚᱱᱟ ᱢᱩ ᱠᱚᱫᱚ ᱢᱮᱛᱟᱜ ᱢᱮᱱ ᱢᱤᱫ ᱟᱲᱮ ᱵᱟᱲᱟᱭ ᱢᱮᱱ ᱦᱟᱹᱨ ᱱᱩᱭ ᱦᱚᱲ ᱫᱚ ᱩᱢ ᱟᱠᱟᱱ ᱪᱚ ᱵᱟᱝ ᱪᱚ ᱛᱤᱱᱟᱹᱜ ᱫᱤᱱ ᱪᱚᱝ ᱟᱫᱚ ᱱᱚᱜᱼᱚ ᱱᱚᱝᱠᱟ ᱚᱵᱚᱥᱛᱟ ᱦᱚᱸ ᱢᱮᱱᱟᱜᱼᱟ ᱜᱚᱝᱠᱮ᱾
ᱦᱮᱸ ᱜᱚᱝᱠᱮ ᱱᱚᱜᱼᱚᱭ ᱱᱚᱝᱠᱟ ᱱᱤᱛᱚᱜ ᱥᱮᱛᱟᱜ ᱜᱮᱵᱤᱱ ᱩᱢ ᱢᱮᱱᱟ ᱟᱨᱦᱚᱸ ᱛᱤᱠᱤᱱ ᱛᱮᱠᱷᱟᱱ ᱜᱮ ᱡᱚᱵᱚᱡ ᱡᱚᱵᱚᱡ ᱠᱷᱟᱹᱞᱤ ᱞᱩᱜᱽᱲᱤ ᱠᱚᱢᱟ ᱦᱚᱲᱢᱚ ᱨᱮᱱᱟᱜ ᱠᱤᱪᱨᱤᱡ ᱠᱚᱢᱟ ᱠᱷᱟᱹᱞᱤ ᱚᱛᱷᱟ ᱡᱚᱵᱤ ᱟᱠᱟᱠᱟᱫ ᱞᱮᱠᱟ, ᱪ ᱵᱤᱱ ᱡᱚᱵᱚᱡ ᱡᱚᱵᱚᱡ ᱠᱚᱜᱼᱟ ᱠᱷᱞᱤ ᱪᱮᱫ ᱵᱤᱱ ᱢᱮᱱᱟ ᱚᱱᱟ ᱥᱮᱛᱟᱜ ᱵᱮᱱ ᱦᱚᱸ ᱢᱮᱱᱟ ᱛᱤᱠᱤᱱ ᱠᱷᱟᱱ ᱜᱮ ᱚᱱᱮ ᱚᱱᱠᱟ ᱞᱚᱦᱚᱫ ᱱᱟ ᱠᱟᱱᱟ ᱾ ᱛᱟᱭᱚᱢ ᱥᱤᱸᱜᱟᱹᱲ ᱛᱮᱫᱚ ᱠᱚᱢ ᱥᱚᱣᱟ ᱪᱮ ᱜᱚᱢᱠᱮ ᱟᱹᱞᱤᱧ ᱦᱚᱸ ᱚᱱᱟ ᱠᱚ ᱟᱹᱞᱤᱧᱟᱜ ᱞᱩᱜᱽᱲᱤ ᱦᱚᱸ ᱚᱱᱟ ᱥᱚ ᱛᱮ ᱥᱚ ᱤᱫᱤᱛᱮ ᱟᱹᱰᱤ ᱵᱟᱝ ᱴᱷᱤᱠ ᱜᱮᱞᱤᱧ ᱟᱹᱭᱠᱟᱹᱣᱟ ᱟᱨ ᱦᱚᱲᱟᱜ ᱡᱟᱠᱮ ᱢᱟ ᱦᱟᱸᱜ ᱚᱱᱮ ᱢᱮᱱᱵᱤᱱ ᱟᱹᱰᱤ ᱮᱴᱠᱮᱴᱚᱬᱮ ᱜᱮ ᱟᱹᱭᱠᱟᱹᱜ ᱠᱟᱱᱟ ᱾
ᱦᱳᱭ ᱦᱳᱭ ᱦᱳᱭ ᱾ ᱚᱱᱟ ᱛᱮᱜᱮ ᱛᱚ ᱜᱚᱢᱠᱮ ᱱᱚᱛᱮ ᱟᱹᱭᱩᱵ ᱵᱮᱲᱟ ᱦᱚᱸ ᱟᱹᱭᱩᱵ ᱵᱮᱲᱟ ᱚᱱᱮ ᱵᱟᱭ ᱥᱤᱛᱩᱝ ᱢᱟᱱᱮ ᱱᱚᱣᱟ ᱥᱤᱛᱩᱝ ᱢᱟᱱᱮ ᱥᱮ ᱫᱤᱱ ᱵᱮᱲ ᱢᱟᱭ ᱥᱤᱛᱩᱝ ᱟᱹᱭᱩᱵ ᱵᱮᱲ ᱢᱟᱭ ᱩᱫᱽᱜᱟᱹᱨ, ᱟᱨ ᱱᱚᱛᱮ ᱯᱟᱝᱠᱷᱟ ᱟᱨ ᱞᱟᱹᱭᱤᱱ ᱢᱟ ᱵᱟᱝ ᱪᱟᱞᱟᱜ ᱾ ᱟᱫᱚ ᱱᱚᱣᱟ ᱥᱤᱸᱫᱽᱣᱟᱹᱨᱤ ᱛᱚᱵᱮᱱ ᱵᱟᱲᱟᱭ ᱟᱠᱟᱫ ᱜᱮᱭᱟ ᱦᱟᱸᱜ ᱟᱫᱚ ᱟᱵᱚ ᱫᱚ ᱪᱮᱫ ᱵᱚ ᱪᱤᱠᱟᱹᱭᱟ ᱥᱤᱠᱬᱤᱡ ᱞᱟᱜᱟ ᱦᱚᱸ ᱢᱩᱥᱠᱤᱞᱚᱜᱼᱟ, ᱟᱫᱚ ᱩᱱᱠᱩ ᱥᱤᱠᱬᱤᱡ ᱞᱟᱜᱟ ᱞᱟᱹᱜᱤᱫ ᱫᱚ ᱚᱱᱮ ᱠᱩᱴᱩ ᱫᱮᱭᱟ ᱨᱮ ᱠᱷᱟᱹᱣᱜ ᱫᱟᱞᱚᱵ ᱟᱫᱚ ᱥᱤᱠᱲᱤᱡ ᱫᱚᱵᱮᱱ ᱫᱟᱞᱮ ᱠᱷᱟᱱ ᱪᱚᱝ ᱵᱟᱝ ᱪᱚᱝ ᱱᱟ ᱟᱵᱮᱱ ᱫᱚ ᱠᱷᱩᱵᱽ ᱵᱮᱱ ᱫᱟᱞᱚᱜ ᱠᱟᱱᱟ, ᱫᱟᱞ ᱫᱟᱞ ᱛᱮ ᱮᱠᱫᱚᱢ ᱛᱤ ᱠᱚ ᱚᱱᱟ ᱤᱭᱟᱹ ᱫᱮᱭᱟ ᱠᱚ ᱟᱫᱚ ᱚᱱᱟ ᱠᱚᱫᱚ ᱮᱠᱫᱚᱢ ᱵᱮᱱ ᱯᱷᱩᱞᱟᱹᱣ ᱟᱠᱟᱱ ᱞᱮᱠᱟ, ᱱᱚᱜᱼᱚ ᱱᱚᱝᱠᱟ ᱚᱵᱚᱥᱛᱷᱟ ᱦᱚᱸ ᱢᱮᱱᱟᱜᱼᱟ ᱜᱚᱝᱠᱮ,
ᱦᱮᱸ ᱜᱚᱢᱠᱮ, ᱚᱱᱮ ᱚᱱᱟ ᱱᱟᱦᱟᱜ ᱤᱭᱟᱹ ᱟᱹᱵᱤᱱᱟᱜ ᱥᱟᱠᱟᱢ ᱠᱚᱫᱚ ᱦᱟᱸᱜ ᱪᱷᱟᱯᱟ ᱪᱟᱵᱟᱜ ᱠᱟᱱᱟ ᱫᱮᱭᱟ ᱠᱚᱨᱮ ᱫᱚ ᱾ ᱚᱱᱟ ᱥᱤᱛᱩᱝ, ᱦᱳᱭ ᱱᱚᱣᱟ ᱱᱟᱦᱟᱜ ᱩᱫᱽᱜᱟᱹᱨ ᱛᱮ ᱥᱤᱠᱲᱤᱡ ᱠᱚ ᱜᱮᱜᱮᱨ ᱠᱷᱟᱱ ᱟᱨ ᱱᱟᱦᱟᱜ ᱪᱮᱫ ᱱᱚᱣᱟ ᱫᱚ ᱥᱤᱛᱩᱝ ᱠᱷᱟᱱ ᱢᱟ ᱩᱫᱽᱜᱟᱹᱨ ᱠᱷᱟᱱ ᱢᱟ ᱱᱚᱣᱟ ᱱᱚᱣᱟ ᱦᱚᱸ ᱥᱤᱠᱲᱤᱡ ᱡᱟᱞᱟᱢ ᱠᱚᱦᱚᱸ ᱵᱟᱭ ᱴᱟᱱᱟᱣ ᱥᱟᱱᱟ ᱵᱤᱱᱟ ᱥᱮ ᱤᱱᱟᱹ ᱠᱷᱟᱱ ᱟᱹᱵᱤᱱ ᱱᱚᱝᱠᱟ ᱜᱮᱵᱤᱱ ᱛᱟᱦᱮᱱᱟ, ᱟᱨ ᱦᱚᱸ ᱟᱞᱮ ᱥᱮᱱ ᱫᱚ ᱪᱮᱫ ᱠᱚ ᱪᱤᱠᱟ ᱧᱚᱜᱟ ᱡᱷᱩᱨᱤ ᱠᱚ ᱤᱭᱟᱹ ᱟᱛᱮ ᱡᱩᱞᱟ ᱛᱮ ᱚᱱᱟ ᱦᱷᱱᱟᱜ ᱚᱜ ᱠᱚᱣᱟ ᱱᱟᱦᱟᱜ ᱠᱚ ᱱᱚᱣᱟ ᱤᱭᱟᱹ ᱛᱮ, ᱱᱚᱣᱟ ᱥᱤᱸᱫᱽᱣᱟᱹᱨᱤ ᱤᱭᱟᱹ ᱛᱮᱜᱮ ᱥᱟᱠᱟᱢ ᱛᱮᱜᱮ, ᱤᱱᱟᱹᱠᱷᱟᱱ ᱱᱟ ᱥᱮᱱᱟᱜ ᱵᱷᱮᱜᱟᱨ ᱞᱮᱠᱟ ᱥᱚ ᱫᱚ ᱥᱤᱠᱲᱤᱡ ᱠᱚᱠᱚ ᱧᱤᱨᱟ ᱪᱮ ᱠᱚ ᱜᱩᱡᱩᱜ ᱟᱠᱚ ᱪᱮᱫᱟᱜ ᱠᱚ ᱤᱭᱟᱹᱭᱟ ᱟᱹᱞᱤᱧ ᱦᱚᱸ ᱵᱟᱹᱞᱤᱧ ᱵᱟᱲᱟᱭ ᱟᱠᱟᱫᱼᱟ ᱜᱚᱢᱠᱮ ᱾ ᱮᱱᱠᱷᱟᱱ ᱥᱤᱸᱠᱷᱲᱤᱧ ᱚᱱᱟ ᱛᱮᱠᱚ ᱞᱟᱜᱟ ᱠᱚᱣᱟ ᱠᱚ,
ᱥᱟᱹᱨᱤ ᱜᱮ ᱥᱟᱹᱨᱤ ᱜᱮ ᱚᱱᱟ ᱢᱟ ᱦᱮᱸ ᱜᱮ ᱢᱮᱱᱠᱷᱟᱱ ᱱᱚᱜᱼᱚ ᱱᱚᱣᱟ ᱦᱚᱸ ᱜᱚᱢᱠᱮ ᱧᱮᱞᱟᱵᱮᱱ, ᱟᱵᱮᱱ ᱡᱟᱦᱟᱸ ᱛᱮᱵᱮᱱ ᱪᱟᱞᱟᱜᱼᱟ ᱢᱟᱱᱮ ᱫᱟᱬᱟ ᱵᱟᱲᱟ ᱦᱚᱸ ᱵᱟᱦᱨᱮ ᱠᱚᱵᱮᱱ ᱚᱰᱳᱠᱚᱜᱼᱟ, ᱟᱫᱚ ᱥᱟᱹᱨᱤᱜᱮ ᱞᱩᱜᱽᱲᱤᱡ ᱦᱚᱸ ᱛᱤᱱᱟᱹᱜ ᱵᱮᱱ ᱵᱚᱫᱚᱞᱟ ᱟᱪᱪᱷᱟ, ᱞᱩᱜᱽᱲᱤ ᱢᱟ ᱵᱚᱫᱚᱞ ᱢᱟ ᱴᱷᱤᱠ ᱜᱮᱭᱟ ᱨᱚᱰᱚᱡ ᱞᱮᱠᱷᱟᱱ ᱜᱮ ᱥᱟᱹᱨᱤ ᱜᱮᱵᱮᱱ ᱢᱮᱱᱟ ᱵᱟᱨ ᱞᱤᱴᱟᱨ ᱫᱟᱜ ᱫᱚ ᱛᱩᱫᱩᱜᱼᱟ, ᱱᱚᱣᱟ ᱜᱟᱢᱪᱷᱟ ᱛᱚ ᱦᱮᱸ ᱜᱮ ᱮᱫᱚᱢ ᱨᱚᱦᱫᱚᱢ, ᱱᱚᱣᱟ ᱱᱚᱣᱟ ᱪᱮᱫ ᱠᱚ ᱢᱮᱛᱟᱣᱟᱜ ᱱᱟᱦᱟᱜ ᱡᱚᱜ ᱡᱚᱜ ᱛᱮ ᱟᱨ ᱛᱚ ᱚᱱᱟ, ᱩᱨᱢᱟᱞ ᱜᱚᱢᱠᱮ ᱩᱨᱢᱞ, ᱩᱨᱢᱟᱞ ᱵᱮᱱ ᱡᱚᱜ ᱡᱚᱜᱟ ᱡᱚᱜ ᱡᱚᱜ ᱛᱮᱵᱮᱱ ᱨᱤᱴ ᱪᱟᱵᱟ ᱩᱛᱟᱹᱨ ᱠᱟᱜᱼᱟ, ᱩᱱᱟᱹᱜ ᱚᱵᱚᱥᱛᱷᱟ ᱦᱤᱡᱩᱜ ᱠᱟᱱᱟ ᱱᱚᱣᱟ ᱥᱤᱛᱩᱝ ᱫᱤᱱ ᱫᱚ ᱢᱟ ᱾
ᱦᱚᱸ ᱚᱱᱟ ᱠᱚ ᱩᱨᱢᱟᱹᱞ ᱠᱚ ᱡᱟᱦᱟᱸᱱᱟᱜ ᱠᱚ ᱛᱟᱹᱵᱤᱱ ᱟᱹᱵᱤᱱᱟᱜ ᱢᱮᱱᱟᱜᱼᱟ, ᱚᱱᱟ ᱯᱩᱭᱥᱟᱹ ᱠᱚᱦᱚᱸ ᱞᱚᱦᱚᱫ ᱪᱟᱵᱟᱜ ᱠᱟᱱᱟ ᱜᱚᱢᱠᱮ, ᱟᱹᱵᱤᱱ ᱫᱚ ᱩᱨᱢᱟᱹᱞ ᱡᱟᱠᱮ ᱫᱚ ᱪᱮᱫ ᱵᱤᱱ ᱢᱮᱱᱮᱜᱼᱟ ᱴᱟᱠᱟ ᱯᱩᱭᱥᱟᱹ ᱦᱚᱸ ᱪᱮᱫ ᱦᱚᱸ ᱵᱟᱭ ᱴᱟᱨᱟᱦᱯ ᱠᱟᱱᱟ, ᱟᱹᱵᱤᱱ ᱵᱤᱱ ᱢᱮᱱᱟ ᱡᱟᱦᱟᱸᱱᱟᱜ ᱠᱚ ᱯᱚᱠᱮᱴ ᱨᱮ ᱥᱟᱢᱵᱟᱣᱛᱮᱫ ᱞᱤᱧ ᱤᱫᱤᱭᱟ, ᱚᱱᱟ ᱠᱚ ᱪᱮᱫ ᱦᱚᱸ ᱵᱟᱭ ᱴᱟᱨᱦᱟᱜ
ᱦᱮᱸ ᱜᱚᱝᱠᱮ ᱥᱟᱨᱤ ᱜᱮ ᱵᱮᱱ ᱞᱟᱹᱭ ᱠᱮᱫᱟ ᱡᱚᱠᱷᱚᱱ ᱯᱚᱸᱲᱟᱜ ᱯᱷᱩᱞ ᱯᱮᱱᱴ ᱠᱚᱵᱮᱱ ᱦᱚᱨᱚᱜ ᱠᱟᱜᱼᱟ ᱥᱮ ᱟᱨ ᱟᱸᱜᱟ ᱠᱚᱵᱮᱱ ᱦᱚᱨᱚᱜ ᱠᱟᱜᱼᱟ, ᱩᱱ ᱜᱷᱟᱲᱤ ᱚᱱᱟ ᱯᱮᱱ ᱠᱚ ᱢᱮᱱᱟᱜᱼᱟ, ᱵᱟ ᱞᱮᱠᱷᱳ ᱯᱷᱮᱠᱳᱣᱟᱞᱟ ᱥᱟᱨᱤ ᱜᱮ ᱮᱠᱫᱚᱢ ᱚᱱᱟ ᱯᱚᱠᱮᱴ ᱫᱚ ᱜᱚᱢᱠᱮ ᱯᱩᱨᱟᱹ ᱪᱚ ᱮᱠᱫᱚᱢᱮ ᱤᱭᱟᱹ ᱩᱛᱟᱹᱨ ᱠᱟᱜ ᱠᱟᱱ ᱮᱠᱫᱚᱢ ᱞᱚᱦᱚᱫ ᱩᱛᱟᱹᱨ ᱱᱤᱛᱚᱜ ᱢᱮᱛᱟᱜ ᱵᱮᱱ ᱟᱵᱮᱱᱟᱜ ᱦᱚᱲᱢᱚ ᱦᱚᱸ ᱨᱟᱜᱤᱱ ᱠᱮᱜᱼᱟ ᱟᱨ ᱟᱵᱮᱱᱟᱜ ᱞᱩᱜᱽᱲᱤᱡ ᱦᱚᱸᱭ ᱵᱟᱹᱲᱤᱡ ᱩᱛᱟᱹᱨᱟ ᱥᱟᱹᱨᱤ ᱜᱮ, ᱩᱱ ᱜᱷᱚᱲᱤᱡ ᱫᱚ ᱞᱩᱜᱽᱲᱤᱡ ᱦᱚᱸ ᱵᱟᱵᱮᱱ ᱵᱚᱫᱚᱞ ᱫᱟᱲᱮᱭᱟᱜᱼᱟ, ᱵᱟᱝ ᱫᱚᱵᱮᱱ ᱠᱩᱴᱩᱝ ᱵᱟᱝ ᱫᱚᱵᱮᱱ ᱪᱤᱠᱟᱹ ᱠᱮᱭᱟ ᱢᱟᱥᱮ᱾
ᱦᱚᱸ ᱚᱱᱟ ᱡᱟᱦᱟ ᱰᱚᱴ ᱠᱚᱦᱚᱸ ᱠᱚ ᱩᱞᱟᱹ ᱩᱛᱟᱹᱨᱮᱜ-ᱟ᱾
ᱮᱠᱫᱚᱢ ᱟᱹᱰᱤ ᱮᱴᱟᱜ ᱞᱮᱠᱟᱜᱮ ᱱᱚᱣᱟ ᱫᱤᱱ ᱫᱚ ᱢᱮᱱᱟᱜ ᱟᱠᱟᱫᱟ᱾